ᱦᱮᱞᱳ ᱦᱮᱸ ᱟᱸᱡᱚᱢᱚᱜ ᱠᱟᱱᱟ ᱦᱩᱸ ᱡᱚᱦᱟᱨ ᱜᱮ
ᱦᱳᱭ ᱟᱹᱞᱤᱧᱟᱜ ᱨᱚᱲ ᱟᱸᱡᱚᱢᱚᱜ ᱠᱟᱱᱟ
ᱦᱮᱸ ᱪᱮᱫ ᱞᱮᱠᱟ ᱢᱮᱱᱟᱜ ᱵᱤᱱᱟ
ᱦᱚᱸ ᱢᱚᱡᱽ ᱜᱮ ᱟᱹᱵᱤᱱ ᱜᱮ ᱟᱫᱚ
ᱦᱮᱸ ᱟᱹᱞᱤᱧ ᱦᱚᱸ ᱢᱚᱡᱽ ᱜᱮ
ᱚᱲᱟᱜ ᱠᱚᱨᱮᱜ ᱥᱟᱱᱟᱢ ᱦᱚᱲ ᱱᱟᱯᱟᱭ ᱜᱮᱭᱟ ᱠᱚ ᱛᱚ
ᱦᱩᱸ ᱦᱩᱸ ᱦᱩᱸ ᱱᱟᱯᱟᱭ ᱜᱮᱭᱟ ᱠᱚ ᱟᱫᱚ ᱟᱯ ᱥᱮᱫ ᱫᱚ ᱪᱮᱫ ᱠᱚ ᱪᱟᱜ ᱠᱟᱱᱟ ᱱᱤᱛᱚᱜ ᱠᱟᱹᱢᱤ?
ᱱᱤᱛᱚᱜ ᱠᱟᱢᱤ ᱫᱚ ᱦᱚᱜᱼᱚᱭ ᱪᱟᱥ ᱠᱟᱹᱢᱤ ᱠᱚ ᱮᱦᱚᱵ ᱦᱩᱭᱩᱜ ᱞᱟᱹᱜᱤᱫ ᱟᱹᱨᱤ ᱮᱦᱚᱵ ᱦᱩᱭᱩᱜᱼᱟ ᱦᱚᱜᱼᱚᱭ ᱼᱼ ᱛᱚ ᱫᱟᱜ ᱵᱟᱲᱟᱭ ᱫᱟᱭ ᱛᱚ ᱫᱟᱜ ᱡᱟᱹᱲᱤ ᱦᱩᱭ ᱵᱟᱲᱟᱜ ᱠᱟᱱ ᱜᱮᱭᱟ ᱟᱫᱚ ᱟᱫᱚ ᱫᱟᱜ ᱠᱷᱮᱛ ᱠᱚ ᱫᱟᱜ ᱞᱮᱱᱠᱷᱟᱱ ᱜᱮ ᱟᱫᱚ ᱦᱩᱲᱩ ᱨᱚᱦᱚᱭ ᱦᱩᱭᱩᱜ-ᱟ ᱦᱟᱸᱜ ᱾
ᱦᱩᱸ ᱟᱞᱮ ᱥᱮᱜ ᱦᱚᱸ ᱚᱝᱠᱟ ᱜᱮ ᱟᱨ ᱢᱟᱭᱟᱨ ᱠᱚᱫᱚᱢ ᱡᱚᱢ ᱠᱮᱫᱟ?
ᱦᱚᱸ ᱟᱹᱣᱨᱤ ᱦᱟᱯᱮ ᱮᱱᱟ ᱨᱮᱜᱮ ᱡᱚᱢ ᱦᱳᱭ ᱠᱟᱱᱟ ᱟᱫᱚ ᱱᱤ ᱛᱳᱜ ᱫᱚ ᱵᱟᱝᱞᱮ ᱡᱚᱢᱟ ᱟᱫᱚ ᱮᱠᱟᱞᱛᱮ ᱟᱭᱩᱵ
ᱦᱩᱸ ᱦᱩᱸ ᱦᱩᱸ ᱵᱟᱝ ᱢᱟᱸᱡᱟᱱ ᱫᱚ ᱢᱟᱸᱡᱟᱱ ᱵᱤᱨᱟ ᱠᱚ ᱡᱚᱢ ᱜᱮᱭᱟ ᱥᱮ ᱪᱮᱫ
ᱦᱚᱸ ᱢᱟᱸᱡᱟᱱ ᱜᱮ ᱟᱫᱚ ᱟᱞᱮ ᱫᱚ ᱵᱟᱝᱞᱮ ᱢᱟᱸᱡᱟᱱ ᱱᱚᱜ ᱜᱮᱭᱟ ᱟᱫᱚ ᱡᱚᱢ ᱠᱟᱫᱟᱞᱮ ᱮᱱᱟᱱᱚᱜ ᱟᱫᱚ ᱱᱤᱛᱚᱜ ᱫᱚ ᱵᱟᱞᱮ ᱤᱥᱭᱟ ᱟᱫᱚ ᱮᱠᱟᱞ ᱛᱮ ᱟᱭᱩᱵ ᱜᱮᱞᱮ ᱡᱚᱢ ᱜᱮᱭᱟ ᱢᱟᱸᱡᱟᱱ ᱵᱮᱲᱟ ᱫᱚ ᱦᱳᱭ ᱟᱫᱚ ᱚᱲᱟᱜ ᱠᱚᱨᱮ ᱵᱚᱱ ᱛᱟᱦᱮᱱ ᱠᱷᱟᱡ ᱫᱚ ᱯᱮ ᱵᱮᱲᱟ ᱵᱚᱱ ᱡᱚᱢᱟ ᱥᱮ ᱛᱟᱜ ᱢᱟᱸᱡᱟᱱ ᱟᱭᱩᱵ ᱵᱟᱝ ᱚᱝᱠᱟ ᱜᱮ ᱠᱚ ᱞᱟᱹᱭᱟ ᱵᱟᱹᱥᱭᱟᱹᱢ ᱛᱟᱯᱚᱨᱮ ᱢᱟᱸᱡᱟᱱ ᱠᱤᱫᱩᱜ ᱦᱮᱸ ᱵᱟᱝ ᱦᱳᱭ
ᱟᱫᱚ ᱦᱮᱸ ᱚᱱᱟ ᱯᱮ ᱯᱮ ᱵᱮᱨᱟ ᱨᱮ ᱦᱚᱸ ᱟᱨ ᱢᱤᱫ ᱵᱮᱨᱟ ᱫᱚ ᱡᱚᱢ ᱞᱟᱜᱟᱣ ᱜᱮᱭᱟ
ᱦᱳᱭ ᱡᱚᱢ ᱫᱚ ᱞᱟᱜᱟᱜ ᱜᱮᱭᱟ ᱟᱵᱚ ᱫᱚ ᱠᱟᱹᱢᱤ ᱡᱚᱢ ᱦᱚᱲ ᱥᱮ ᱟᱫᱚ ᱛᱟᱦᱚᱞᱮ ᱵᱟᱢ ᱡᱚᱢ ᱞᱮᱠᱷᱟᱡ ᱢᱟ ᱵᱟᱢ ᱠᱟᱹᱢᱤ ᱫᱟᱨᱮᱜ ᱜᱮᱭᱟ ᱥᱮ
ᱦᱩᱸ ᱦᱩᱸ
ᱟᱢ ᱤᱭᱟᱹ ᱪᱟᱥ ᱠᱟᱹᱢᱤ ᱠᱚ ᱵᱤᱱ ᱵᱟᱲᱟᱭ ᱜᱮᱭᱟ ᱵᱤᱱ
ᱦᱮᱸ ᱵᱟᱰᱟᱭ ᱜᱮᱭᱟᱞᱮ ᱟᱫᱚ᱾ ᱩᱱᱟᱹᱜ ᱫᱚ ᱪᱟᱞᱟᱣ ᱵᱟᱝ ᱦᱳᱭᱳᱜ ᱜᱮᱭᱟ ᱟᱫᱚ ᱡᱚᱠᱷᱚᱱ ᱢᱟᱱᱮ ᱫᱩᱨᱠᱟᱨ ᱯᱟᱲᱟᱜ ᱜᱮ ᱛᱚᱠᱷᱚᱱ ᱠᱚ ᱤᱫᱤᱧ ᱜᱮᱭᱟ ᱟᱨᱠᱤ
ᱦᱳᱭ ᱚᱝᱠᱟ ᱜᱮ ᱡᱚᱛᱚ ᱦᱚᱲ ᱟᱫᱚ ᱟᱵᱚ ᱢᱟ ᱟᱭᱳ-ᱵᱟᱵᱟ ᱢᱮᱱᱟᱜ ᱠᱚᱛᱮ ᱟᱫᱚ ᱩᱱᱟᱹᱜ ᱫᱚ ᱩᱱᱟᱹᱜ ᱜᱟᱱ ᱫᱚ ᱤᱭᱟᱹ ᱫᱚ ᱵᱟᱝ ᱦᱳᱭᱳᱜ ᱛᱟᱢᱟ ᱡᱩᱫᱤ ᱵᱟᱠᱚ ᱛᱟᱦᱮᱱᱟ ᱟᱵᱚ ᱜᱮᱛᱚ ᱡᱚᱛᱚ ᱱᱟᱜ ᱧᱮᱞ ᱦᱳᱭᱳᱜ ᱛᱟᱵᱚᱱᱟ ᱥᱮ ᱦᱮ ᱟᱫᱚ ᱠᱚᱢ ᱠᱚᱢ ᱛᱮ ᱥᱮᱸᱬᱟ ᱠᱟᱜ ᱞᱟᱹᱠᱛᱤ ᱠᱟᱱ ᱛᱟᱵᱚᱱᱟ ᱪᱟᱥ ᱠᱟᱹᱢᱤ ᱨᱮ ᱫᱚ ᱵᱟᱝ᱾
ᱩᱸᱜ ᱚᱱᱟ ᱜᱮ ᱟᱨᱠᱤ ᱢᱟᱱᱮ ᱦᱮᱸ ᱞᱟᱜᱟᱜ ᱠᱟᱱᱟ ᱡᱚᱛᱚ ᱜᱮ ᱟᱨᱠᱤ
ᱟᱫᱚ ᱟᱯᱮ ᱥᱮᱱ ᱫᱚ ᱪᱮᱫ ᱠᱚ ᱠᱚ ᱨᱚᱦᱚᱭ ᱛᱮ ᱪᱮᱫ ᱠᱚ ᱪᱟᱥ ᱦᱩᱭᱩᱜ-ᱟ ᱠᱟᱹᱴᱤᱡ ᱵᱤᱱ ᱞᱟᱹᱭ ᱞᱮᱠᱷᱟᱱ᱾
ᱩᱸᱜ ᱟᱞᱮᱥᱮᱱ ᱫᱚ ᱢᱟᱱᱮ ᱡᱷᱚᱛᱚ ᱜᱮ ᱢᱟᱱᱮ ᱪᱟᱥ ᱦᱳᱭᱳᱜ ᱜᱮᱭᱟ ᱦᱳᱲᱳ ᱯᱮ ᱫᱷᱟᱣ ᱟᱨ ᱟᱹᱞᱩ ᱢᱤᱫ ᱫᱷᱟᱣ ᱟᱨ ᱥᱚᱵᱽᱡᱤ ᱠᱚ ᱟᱲᱟᱜ ᱥᱟᱠᱟᱢ ᱠᱚ ᱡᱷᱚᱛᱚ ᱜᱮ ᱦᱳᱭᱳᱜ ᱜᱮᱭᱟ ᱟᱨᱠᱤ
ᱦᱳᱭ ᱦᱳᱭ ᱟᱫᱚ ᱟᱯᱮ ᱥᱮᱱ ᱫᱚ ᱢᱤᱱᱤ ᱠᱚ ᱥᱮᱞᱚ ᱠᱚ ᱢᱮᱱᱟᱜ ᱜᱮᱭᱟ᱾
ᱦᱮᱸ ᱦᱮᱸ ᱢᱤᱱᱤ ᱠᱚ ᱥᱮᱞᱚ ᱠᱚ ᱢᱮᱱᱟᱜ-ᱟ ᱚᱱᱟ ᱞᱟᱹᱜᱤᱫ ᱛᱮ ᱚᱱᱟ ᱫᱟᱜ ᱛᱮ ᱜᱮ ᱪᱟᱥ ᱦᱩᱭᱩᱜ ᱜᱮᱭᱟ᱾
ᱦᱳᱭ
ᱦᱳᱭ ᱟᱞ ᱟᱞᱮ ᱴᱷᱮᱱ ᱟᱞᱮ ᱥᱮᱱ ᱵᱤᱱ ᱧᱮᱞ ᱞᱮᱠᱷᱟᱱ ᱫᱚ ᱟᱞᱮ ᱥᱮᱱ ᱫᱚ ᱚᱱᱠᱟ ᱞᱮᱠᱟ ᱫᱚ ᱵᱟᱹᱱᱩᱜ-ᱟ ᱟᱞᱮ ᱥᱮᱱ ᱫᱚ ᱦᱩᱲᱩ ᱫᱚ ᱢᱤᱫ ᱫᱷᱟᱣ ᱜᱮ ᱟᱨ ᱫᱟᱜ ᱡᱟᱹᱲᱤ ᱛᱮᱜᱮ ᱦᱩᱲᱩ ᱞᱮ ᱨᱚᱦᱚᱭᱟ ᱛᱟᱨᱯᱚᱨᱮ ᱚᱱᱮ ᱠᱷᱚᱥᱞᱟ ᱛᱩᱲᱤ ᱜᱩᱦᱩᱢ ᱟᱨᱚ ᱡᱚᱱᱰᱨᱟ ᱠᱚ ᱚᱱᱟ ᱠᱚᱫᱚ ᱩᱱᱟᱹᱜ ᱫᱟᱜ ᱫᱚ ᱵᱟᱝ ᱞᱟᱜᱟᱜᱼᱟ ᱛᱚ ᱚᱱᱟ ᱠᱚᱫᱚᱞᱮ ᱪᱟᱥ ᱜᱮᱭᱟᱞᱮ ᱟᱨ ᱡᱟᱦᱟᱸ ᱡᱚᱢ ᱞᱟᱹᱜᱤᱫ ᱵᱷᱮᱱᱰᱤ ᱠᱚ ᱠᱚᱨᱚᱞᱟ ᱠᱚ ᱟᱨᱚ ᱚᱱᱠᱟ ᱟᱲᱟᱜ ᱥᱟᱠᱟᱢ ᱠᱚ ᱮᱢᱱᱤ ᱚᱱᱟ ᱫᱚ ᱚᱲᱟᱜ ᱡᱚᱢ ᱞᱟᱹᱜᱤᱫ ᱫᱚᱚᱞᱮ ᱢᱟᱱᱮ ᱫᱟᱜ ᱫᱩᱞ ᱠᱟᱛᱮᱜ ᱞᱮ ᱵᱟᱧᱪᱟᱣᱟ ᱟᱨ ᱮᱢᱱᱤ ᱥᱮᱞᱚ ᱠᱚᱫᱚ ᱱᱟᱹᱭ ᱠᱚ ᱥᱩᱨ ᱨᱮᱫᱚ ᱵᱟᱹᱱᱩᱜ ᱛᱟᱞᱮᱭᱟ ᱾
ᱦᱩᱸ
ᱟᱫᱚ ᱚᱱᱠᱟ ᱠᱟᱛᱮᱫ ᱜᱮ ᱟᱨᱠᱤ ᱫᱟᱜ ᱨᱮᱱᱟᱜ ᱫᱚ ᱠᱟᱹᱴᱤᱡ ᱟᱞᱮᱥᱮᱫ ᱫᱚ ᱥᱚᱝᱠᱚᱴ ᱜᱮᱭᱟ ᱾
ᱚᱱᱟ ᱟᱞᱮ ᱥᱮᱫ ᱫᱚ ᱢᱟᱱᱮ ᱱᱟᱹᱭ ᱠᱚ ᱢᱮᱱᱟᱜᱼᱟ ᱠᱮᱱᱮᱞ ᱠᱚ ᱢᱮᱱᱟᱜᱼᱟ ᱢᱟᱱᱮ ᱡᱷᱚᱛᱚ ᱠᱚ ᱢᱮᱱᱟᱜ ᱨᱮᱦᱚᱸ ᱟᱵᱟᱨ ᱢᱟᱱᱮ ᱯᱟᱢᱯ ᱠᱚ ᱢᱮᱱᱟᱜᱼᱟ ᱥᱮᱞᱚ ᱠᱚ ᱢᱮᱱᱟᱜᱼᱟ ᱛᱚ ᱚᱱᱟ ᱞᱟᱹᱜᱤᱫ ᱜᱮ ᱟᱨᱠᱤ ᱵᱷᱟᱜᱮ ᱴᱷᱤᱠ ᱛᱮ ᱪᱟᱥ ᱦᱩᱭᱩᱜ ᱦᱩᱭᱩᱜ ᱜᱮᱮᱭᱟ ᱫᱟᱜ ᱨᱮᱱᱟᱜ
ᱟᱯᱮᱥᱮᱱ ᱫᱚ ᱟᱹᱰᱤ ᱥᱩᱵᱤᱫᱟ ᱜᱮᱭᱟ ᱢᱟᱱᱮ ᱫᱟᱜ ᱨᱮᱱᱟᱜ ᱫᱚ
ᱫᱟᱜ ᱨᱮᱱᱟᱜ ᱫᱚ ᱠᱳᱱᱚ ᱢᱟᱱᱮ ᱟᱱᱟᱴ ᱫᱚ ᱵᱟᱹᱱᱩᱜᱼᱟ ᱾
ᱦᱳᱭ ᱚᱱᱟᱜᱮ ᱵᱷᱟᱹᱜᱤᱭᱟ ᱟᱵᱚ ᱫᱚ ᱪᱟᱥ ᱡᱚᱢ ᱦᱚᱲ ᱠᱟᱱᱟ ᱵᱚᱱ ᱥᱮ ᱪᱟᱥ ᱠᱟᱛᱮᱜ ᱵᱚᱱ ᱡᱚᱢᱟ ᱛᱟᱦᱞᱮ ᱠᱷᱟᱴᱟᱣ ᱞᱮᱱᱠᱷᱟᱡ ᱢᱟ ᱟᱢᱫᱟ ᱥᱚᱵᱡᱤ ᱠᱚ ᱟᱠᱷᱨᱤᱧ ᱫᱟᱲᱮᱭᱟᱜᱼᱟ ᱵᱚᱱ ᱚᱸᱰᱮ ᱠᱷᱚᱱᱟᱜ ᱵᱚᱱ ᱟᱭ ᱫᱟᱲᱮᱭᱟᱜᱼᱟ ᱥᱮ ᱴᱟᱠᱟ ᱯᱩᱭᱥᱟᱹ ᱾
ᱦᱩᱸ
ᱟᱨ ᱠᱤᱨᱤᱧ ᱛᱮ ᱢᱟ ᱱᱮᱛᱟᱨ ᱢᱟ ᱫᱚᱢᱮ ᱥᱚᱵᱽᱡᱤ ᱫᱟᱢ ᱥᱮ
ᱦᱩᱸ ᱦᱩᱸ ᱫᱚᱢᱮ
ᱦᱩᱸᱠᱟᱞ ᱦᱳᱭ ᱟᱫᱚ ᱟᱯᱮ ᱥᱮᱱ ᱫᱚ ᱪᱮᱫ ᱞᱮᱠᱟ ᱵᱤᱨ ᱫᱤᱥᱚᱢ ᱠᱟᱱᱟ ᱯᱮ ᱥᱮ ᱚᱱᱠᱟ
ᱵᱟᱝ ᱵᱟᱝ ᱱᱟᱢᱟᱞ ᱫᱤᱥᱚᱢ ᱠᱟᱱᱟ ᱞᱮ ᱟᱞᱮ ᱫᱚ
ᱚ ᱦᱳᱭ
ᱚᱱᱟ ᱞᱟᱹᱜᱤᱫ ᱜᱮᱛᱚ ᱫᱟᱜ ᱨᱮᱱᱟᱜ ᱠᱚᱱᱚ ᱥᱚᱝᱠᱚᱱ ᱵᱟᱹᱱᱩᱜᱼᱟ
ᱦᱳᱭ ᱱᱟᱢᱟᱞ ᱫᱤᱥᱚᱢ ᱢᱟ ᱟᱸᱡᱚᱢ ᱠᱟᱜ ᱜᱮᱭᱟ ᱞᱤᱧ ᱟᱞᱮ ᱱᱚᱛᱮ ᱠᱷᱱᱟᱜ ᱫᱚᱢᱮ ᱱᱟᱢᱟᱞ ᱠᱟᱹᱢᱤ ᱠᱚᱠᱚ ᱪᱟᱞᱟᱜ ᱜᱮᱭᱟ ᱚᱱᱠᱟ ᱦᱚᱲ ᱠᱚ ᱠᱚ ᱠᱚ ᱪᱟᱞᱟᱜ ᱜᱮᱭᱟ ᱱᱟᱢᱟᱞ ᱠᱟᱹᱢᱤ
ᱟᱯᱮ ᱫᱚ ᱚᱠᱟ ᱫᱤᱥᱚᱢ ᱨᱮᱱ ᱠᱟᱱᱟ ᱯᱮ
ᱟᱞᱮ ᱫᱚ ᱞᱟᱛᱟᱨ ᱫᱤᱥᱚᱢ ᱜᱮ ᱟᱞᱮ ᱫᱚ ᱱᱟᱢᱟᱞ ᱫᱤᱥᱚᱢ ᱫᱚ ᱵᱟᱝ ᱟᱞᱮ ᱫᱚ ᱮᱢᱱᱤ ᱵᱤᱨ ᱵᱤᱨ ᱠᱚ ᱛᱟᱞᱟ ᱠᱚᱨᱮ ᱢᱟᱱᱮ ᱫᱚᱢᱮ ᱥᱩᱨ ᱦᱚᱸ ᱵᱤᱨ ᱫᱚ ᱵᱟᱝ ᱛᱟᱞᱮ ᱟᱫᱚ ᱠᱟᱹᱴᱤᱡ ᱥᱟᱺᱜᱤᱧ ᱜᱮ ᱛᱟᱞᱮᱭᱟ ᱟᱨ ᱢᱟᱴᱷ ᱠᱚ ᱢᱮᱱᱟᱜ ᱛᱟᱞᱮᱭᱟ ᱟᱫᱚ ᱢᱟᱴᱠᱚ ᱠᱟᱹᱴᱤᱡ ᱯᱟᱨᱚᱢ ᱞᱮᱠᱷᱟᱡ ᱟᱹᱛᱩ ᱠᱚ ᱯᱟᱨᱚᱢ ᱞᱮᱠᱷᱟᱡ ᱜᱮ ᱟᱫᱚ ᱵᱤᱨ ᱠᱚ ᱧᱟᱢᱚᱜ ᱜᱮᱭᱟ ᱞᱟᱹᱭ ᱮᱫᱟ ᱞᱤᱧ ᱟᱹᱵᱤ ᱦᱮᱸ ᱞᱟᱹᱭᱫᱟ ᱞᱤᱧ ᱟᱹᱵᱤᱱᱟᱜ ᱵᱤᱨ ᱠᱚ ᱨᱮ ᱩᱫ ᱯᱷᱩᱠᱟᱹ ᱠᱚᱵᱤᱱ ᱦᱟᱞᱟᱝ ᱵᱟᱲᱟ ᱟᱠᱟᱫ ᱠᱚᱣᱟ ᱡᱚᱢ ᱵᱟᱲᱟ ᱟᱠᱟᱫ ᱠᱚᱣᱟ ᱵᱤᱱ
ᱟᱞᱮ ᱥᱮᱫ ᱫᱚ ᱵᱤᱨ ᱠᱚ ᱵᱟᱹᱱᱩᱜᱼᱟ ᱟᱨ ᱵᱤᱨ ᱠᱚ ᱛᱟᱦᱮᱸ ᱞᱮᱱᱠᱷᱟᱱ ᱦᱚᱸ ᱢᱟᱱᱮ ᱚᱱᱟ ᱫᱚ ᱵᱟᱝ ᱧᱟᱢᱚᱜ ᱜᱮᱭᱟ
ᱚ ᱦᱳᱭ ᱦᱳᱭ ᱴᱷᱤᱠ ᱴᱷᱤᱠ ᱠᱟᱛᱷᱟ ᱟᱫᱚ
ᱤᱧ ᱤᱧ ᱢᱟᱱᱮ ᱚᱱᱟ ᱯᱷᱳᱱ ᱨᱮᱧ ᱧᱮᱞ ᱫᱟ ᱡᱮ ᱱᱚᱣᱟ ᱠᱚ ᱢᱟᱱᱮ ᱨᱤᱞᱥ ᱠᱚᱨᱮ ᱢᱟᱱᱮ ᱩᱴᱠᱟᱹᱣ ᱠᱟᱛᱮᱫ ᱠᱚ ᱡᱚᱢ ᱫᱟ ᱠᱚ ᱟᱫᱚ ᱚᱱᱟ ᱨᱮᱱᱟᱜ ᱪᱮᱫ ᱪᱮᱫ ᱞᱮᱠᱟ ᱠᱚ ᱤᱥᱤᱱ ᱜᱮᱭᱟ ᱚᱠᱟ ᱠᱟᱹᱴᱤᱡ ᱡᱩᱫᱤ ᱛᱩᱢ ᱞᱟᱹᱭ ᱞᱮᱠᱷᱟᱱ ᱟᱨ ᱪᱮᱫ ᱞᱮᱠᱟ ᱠᱚ ᱢᱟᱱᱮ ᱯᱟᱸᱡᱟᱭ ᱜᱮᱭᱟ ᱠᱚ ᱥᱮᱸᱫᱽᱨᱟᱭ ᱜᱮᱭᱟ ᱠᱚ ᱚᱱᱟ ᱠᱟᱹᱴᱤᱡ ᱮᱢ ᱞᱟᱹᱭ ᱞᱮᱠᱷᱟᱱ ᱵᱷᱟᱜᱮ ᱦᱩᱭ ᱠᱚᱜᱼᱟ
ᱦᱳᱭ ᱟ ᱞᱟᱹᱭ ᱫᱟᱞᱤᱧ ᱛᱟᱦᱚᱞᱮ ᱢᱟᱱᱮ ᱩᱫ ᱫᱚ ᱦᱸᱚᱜᱼᱚᱭ ᱡᱮ ᱫᱟᱜ ᱠᱮᱫᱟᱭ ᱟᱫᱚ ᱮ ᱥᱟᱨᱡᱚᱢ ᱥᱟᱨᱡᱚᱢ ᱵᱤᱨ ᱠᱚᱨᱮ ᱜᱮ ᱚᱢᱚᱱᱚᱜ ᱜᱮᱭᱟ ᱡᱟᱦᱟᱸᱨᱮ ᱥᱟᱨᱡᱚᱢ ᱥᱟᱠᱟᱢ ᱠᱚ ᱥᱮᱭᱟ ᱠᱚᱜᱼᱟ ᱟᱫᱚ ᱫᱟᱜ ᱞᱮᱠᱷᱟᱱ ᱮ ᱥᱮᱭᱟᱜ ᱟᱛᱚ ᱟᱫᱚ ᱚᱸᱰᱮ ᱠᱷᱚᱱᱟᱜ ᱚᱢᱚᱱᱚᱜᱼᱟ ᱢᱟᱱᱮ ᱚᱱᱠᱟᱱᱟᱜ ᱟᱹᱰᱤ ᱞᱮᱠᱟᱱᱟᱜ ᱳᱱ ᱠᱚ ᱧᱟᱢᱚᱜ ᱜᱮᱭᱟ ᱟᱨᱠᱤ ᱳᱱ ᱠᱚ ᱯᱩᱴᱠᱟᱹ ᱠᱚ ᱟᱞᱮ ᱳᱫ ᱠᱷᱚᱱᱟᱜ ᱦᱚᱸ ᱯᱷᱩᱴᱠᱟᱹ ᱫᱚ ᱫᱚᱢᱮ ᱥᱤᱵᱤᱞ ᱜᱮᱭᱟ
ᱳᱫ ᱫᱚ ᱧᱟᱢᱚᱜ ᱜᱮᱭᱟ ᱟᱞᱮ ᱥᱮᱱ ᱳᱫ ᱫᱚᱞᱮ ᱡᱚᱢ ᱵᱟᱲᱟ ᱟᱠᱟᱫᱟ ᱛᱚ ᱚᱱᱟ ᱪᱮᱫ ᱵᱮᱱ ᱞᱟᱹᱭᱮᱫᱟ ᱚᱱᱟ ᱫᱚ ᱵᱟᱹᱱ ᱵᱟᱝ ᱦᱩᱭᱩᱜ ᱜᱮᱭᱟ ᱦᱮᱸ ᱵᱟᱝ ᱦᱩᱭᱩᱜ ᱜᱮᱭᱟ ᱥᱮ ᱥᱮ ᱵᱟᱞᱮ ᱧᱟᱢ ᱜᱮᱭᱟ ᱥᱮ ᱵᱟᱞᱮ ᱡᱚᱢ ᱟᱠᱟᱫᱟ
ᱦᱳᱭ ᱯᱩᱴᱠᱟᱹ ᱫᱚ ᱢᱟᱱᱮ ᱟᱹᱰᱤ ᱠᱚ ᱥᱤᱵᱤᱞ ᱜᱮᱭᱟ ᱞᱮᱴᱚ ᱠᱚᱣᱟ ᱠᱚ ᱯᱤᱴᱷᱟᱹ ᱠᱚᱣᱟ ᱠᱚ ᱩᱛᱩ ᱠᱚᱣᱟ ᱠᱚ ᱦᱮ ᱟᱹᱰᱤ ᱥᱮᱵᱤᱞ ᱜᱮ ᱵᱩᱡᱷᱟᱹᱜ ᱜᱮᱭᱟ ᱚᱱᱟ ᱫᱚ
ᱩᱱ ᱩᱱᱠᱩ ᱫᱚ ᱢᱟᱱᱮ ᱫᱟᱨᱮ ᱠᱟᱱᱟ ᱠᱚ ᱥᱮ ᱢᱟᱱᱮ ᱡᱟᱦᱟᱸᱱᱟᱜ ᱜᱮ ᱮᱴᱟᱜ ᱢᱟᱱᱮ
ᱢᱟᱱᱮ ᱩᱱᱠᱩ ᱫᱚ ᱪᱮᱫ ᱠᱟᱞᱤᱧ ᱞᱟᱹᱭᱟ ᱢᱟᱱᱮ ᱚᱱᱠᱟ ᱤᱭᱟᱹ ᱱᱮᱢ ᱪᱷᱳᱴᱳ ᱪᱷᱳᱴᱳ ᱧᱚᱜ ᱜᱮᱭᱟ ᱠᱚ ᱯᱩᱸᱰ ᱯᱩᱸᱰ ᱧᱚᱜ ᱜᱮ ᱩᱱᱠᱩ ᱫᱚ ᱚᱛ ᱞᱟᱛᱟᱨ ᱨᱮᱠᱚ ᱦᱩᱭᱩᱜ-ᱟ᱾
ᱦᱩᱸ ᱦᱩᱸ ᱚᱱᱟ ᱫᱚᱧ ᱵᱟᱲᱟᱭ ᱠᱮᱫᱟ ᱢᱟᱱᱮ ᱩᱱᱠᱩ ᱫᱚ ᱢᱟᱱᱮ ᱠᱳᱱᱳ ᱥᱟᱜ ᱠᱟᱜ ᱢᱮ ᱢᱩᱡᱽ ᱥᱮ ᱨᱚᱴᱮ ᱚᱱᱠᱟ ᱥᱮ ᱠᱳᱱᱳ ᱟᱨᱟᱜ ᱥᱟᱠᱟᱢ ᱞᱮᱠᱟ ᱜᱮ ᱫᱟᱨᱮ
ᱢᱟᱱᱮ ᱩᱱᱠᱩ ᱫᱚ ᱪᱮᱫ ᱞᱮᱠᱟ ᱞᱤᱧ ᱞᱟᱹᱭᱟ ᱚᱱᱠᱟᱱᱟᱜ ᱢᱤᱫᱴᱮᱱ ᱮᱸ ᱪᱮᱫ ᱞᱮᱠᱟ ᱠᱟᱛᱮᱜ ᱞᱤᱧ ᱵᱩᱡᱷᱟᱹᱣ ᱵᱮᱱᱟ ᱩᱱᱠᱩ ᱫᱚ ᱢᱤᱫᱴᱮᱱ ᱢᱟᱱᱮ ᱩᱫ ᱩᱵᱩᱞ ᱩᱫ ᱵᱤᱱ ᱧᱮᱞ ᱟᱠᱟᱜ-ᱟ ᱥᱮ ᱳᱫ ᱪᱮᱫ ᱞᱮᱠᱟ? ᱳᱫ ᱞᱮᱠᱟ ᱫᱚ ᱚᱱᱟ ᱫᱚ ᱜᱳᱞ ᱜᱳᱞ ᱜᱮᱭᱟ ᱯᱩᱲ ᱜᱮᱭᱟ ᱵᱮᱥ ᱢᱤᱰᱤᱭᱟᱱ ᱥᱟᱭᱤᱡ ᱧᱚᱜ ᱟᱫᱚ ᱞᱟᱛᱟᱨ ᱨᱮᱠᱚ ᱦᱩᱭᱩᱜ-ᱟ ᱟᱫᱚ ᱩᱱᱠᱩ ᱫᱚ ᱯᱩᱴᱠᱟᱹ ᱠᱚ ᱢᱮᱛᱟ ᱠᱚᱣᱟ ᱠᱚ
ᱟᱪᱪᱷᱟ ᱵᱩᱡᱽ ᱠᱤᱫᱤᱧ ᱛᱟᱜ ᱛᱟᱦᱚᱞᱮ ᱢᱟᱱᱮ ᱚᱱᱟ ᱚᱱᱟ ᱡᱮ ᱞᱟᱛᱟᱨ ᱨᱮ ᱦᱳᱭᱳᱜ ᱠᱟᱱᱟ ᱟᱯᱮ ᱪᱮᱫ ᱪᱮᱫ ᱞᱮᱠᱟ ᱛᱮᱯᱮ ᱵᱩᱵᱩᱡᱷᱟᱹᱣ ᱜᱮᱭᱟ ᱟᱨ ᱪᱮᱫ ᱞᱮᱠᱟ ᱛᱮᱯᱮ ᱩᱴᱠᱟᱹᱣ ᱜᱮᱭᱟ ᱚᱱᱟ ᱠᱚ
ᱦᱚᱭ ᱟᱫᱚ ᱚᱱᱟ ᱫᱚ ᱛᱤ ᱛᱮᱜᱮ ᱠᱚ ᱩᱴᱠᱟᱹᱣᱟ ᱟᱫᱚ ᱚᱱᱟ ᱯᱟᱞᱟ ᱞᱟᱛᱟᱨ ᱠᱚᱨᱮ ᱡᱩᱫᱤ ᱯᱟᱞᱟ ᱵᱤᱱ ᱚᱪᱚᱜᱟ ᱧᱮᱞᱞᱟ ᱵᱤᱱ ᱢᱟᱱᱮ ᱚᱱᱠᱟ ᱜᱷᱩᱜᱽᱨᱤ ᱠᱚ ᱜᱩᱨᱩᱡ ᱠᱟᱜ-ᱟ ᱠᱤᱛ... ᱠᱤᱪᱷᱩ ᱩᱨᱩᱢᱚᱜ-ᱟ ᱡᱟᱦᱟᱱ ᱠᱤᱱᱵᱟ ᱞᱮᱸᱰᱮᱫ ᱠᱚ ᱜᱩᱨᱤᱡ ᱠᱟᱜ-ᱟ ᱩᱨᱩᱢᱚᱜ ᱜᱮᱭᱟ ᱥᱮ ᱦᱳᱭ ᱚᱱᱟ ᱦᱚᱸ ᱚᱱᱠᱟᱜᱮ ᱵᱷᱟᱜᱤ ᱴᱷᱤᱠ ᱵᱤᱱ ᱠᱚᱭᱚᱜ ᱡᱩᱛ ᱞᱮᱠᱷᱟᱱ ᱫᱚ ᱩᱨᱩᱢᱚᱜ-ᱟ ᱟᱫᱚ ᱚᱱᱟ ᱩᱨᱩᱢ... ᱱᱤᱭᱟ. ᱫᱚ ᱡᱩᱫᱤ ᱛᱤ ᱠᱚᱛᱮ ᱵᱤᱱ ᱤᱭᱟᱹ ᱧᱮᱞᱟ ᱟᱨ ᱧᱮᱞ ᱟᱵᱤᱱ ᱡᱮ ᱩᱱᱠᱩ ᱠᱚ ᱚᱢᱚᱱ ᱠᱟᱱᱟ ᱚᱱᱟ ᱫᱚ ᱵᱤᱱ ᱵᱩᱡᱟ ᱢᱤᱫ ᱵᱟᱨ ᱫᱷᱟᱣ ᱵᱤᱱ ᱧᱮᱞ ᱞᱮᱠᱷ... ᱠᱷᱟᱡ ᱜᱮ ᱵᱤᱱ ᱵᱩᱡᱷᱟᱹᱣᱟ ᱡᱮ ᱱᱚᱸᱰᱮ ᱫᱚ ᱯᱩᱴᱠᱟᱹ ᱠᱚ ᱡᱟᱱᱟᱢ ᱟᱠᱟᱱᱟ ᱢᱮᱱᱛᱮ
ᱚᱸ... ᱟᱫᱚ ᱪᱮᱫ ᱞᱮᱠᱟ ᱯᱮ ᱩᱛᱩᱭ ᱜᱮᱭᱟ ᱠᱟᱹᱴᱤᱡ ᱢᱮᱱ ᱞᱮᱠᱷᱟᱱ
ᱦᱳᱭ ᱟᱫᱚ ᱟᱹᱜᱩ ᱠᱟᱛᱮᱫ ᱟᱫᱚ ᱟᱹᱨᱩᱵ ᱥᱟᱯ... ᱯᱟ ᱠᱚᱣᱟᱞᱮ ᱩᱱᱠᱩ ᱢᱟ ᱫᱚᱢᱮ ᱫᱷᱩᱲᱤ ᱵᱟᱹᱞᱤ ᱥᱮ ᱟᱫᱚ ᱫᱟᱜ ᱨᱮᱞᱮ ᱡᱚᱵᱮ ᱠᱟᱠᱚᱣᱟ ᱳᱭ ᱟᱫᱷ ᱜᱷᱚᱱᱴᱟ ᱜᱟᱱ
ᱦᱩᱸ
ᱛᱟᱯᱚᱨᱮ ᱚᱱᱠᱟ ᱵᱟᱸᱫᱷ ᱨᱮ ᱠᱤ ᱵᱟᱝᱢᱵᱟᱠᱚᱞ ᱨᱮ ᱤᱭᱟᱹ ᱰᱟᱹᱞᱤᱡ ᱛᱮᱞᱮ ᱟᱹᱨᱩᱵ ᱥᱟᱯᱷᱟ ᱠᱚᱣᱟ ᱛᱟᱯᱚᱨᱮ ᱜᱮᱫ ᱠᱚᱣᱟᱞᱮ ᱜᱮᱫ ᱠᱟᱛᱮ ᱞᱮ ᱧᱮᱞ ᱠᱚᱣᱟ ᱵᱷᱟᱞᱤ ᱠᱚ ᱵᱟᱹᱲᱤᱡ ᱠᱚᱠᱚ ᱛᱟᱦᱮᱱ ᱜᱮᱭᱟ ᱛᱚ ᱟᱫᱚ ᱵᱟᱪᱷᱟᱣ ᱠᱚᱣᱟᱞᱮ ᱜᱮᱫ ᱵᱟᱪ... ᱪᱟᱣ ᱠᱚᱣᱟ ᱞᱮ ᱟᱫᱚ ᱚᱱᱠᱟ ᱯᱳᱭᱞᱳ ᱵᱤᱱ ᱵᱷᱟᱹᱡᱤ ᱠᱮᱫ ᱠᱚᱣᱟ ᱡᱩᱫᱤ ᱵᱤᱱ ᱞᱮᱴᱚᱭᱟ ᱚᱱᱟ ᱞᱮᱴᱚ ᱨᱮᱵᱤᱱ ᱢᱮᱥᱟ ᱠᱚᱣᱟ᱾ ᱪᱮᱫ ᱞᱮᱠᱟ ᱵᱩ ᱩᱛᱩᱭᱟ ᱚᱱᱠᱟ ᱜᱮᱠᱚ ᱩᱛᱩᱭ ᱜᱮᱭᱟ ᱟᱫᱚ ᱞᱮᱴᱚ ᱢᱟ ᱟᱹᱰᱤ ᱡᱟᱹᱥᱛᱤ ᱜᱮ ᱥᱤᱵᱤᱞ ᱜᱮ ᱯᱤᱴᱷᱟᱹ ᱦᱚᱸ ᱠᱚ ᱯᱤᱴᱷᱟᱹ ᱠᱚ ᱜᱮᱭᱟ ᱠᱚ
ᱛᱩᱭ ᱛᱟᱠ.. ᱢᱟᱱᱮ ᱟᱸᱡᱚᱢ ᱠᱟᱛᱮ ᱜᱮ ᱢᱚᱪᱟ ᱨᱮ ᱫᱟᱜ ᱦᱮᱡ ᱮᱱᱟ ᱛᱚ ᱡᱚᱢ ᱥᱟᱱᱟᱧ ᱠᱟᱱᱟ ᱟᱸᱡᱚᱢ ᱠᱟᱛᱮ ᱜᱮ ᱛᱚ ᱟᱞᱮ ᱥᱮᱱ ᱫᱚ ᱵᱟᱠᱚ ᱧᱟᱢᱚᱜ ᱜᱮᱭᱟ᱾ ᱚᱱᱟ ᱞᱟᱹᱜᱤᱫ ᱛᱮᱜᱮ
ᱦᱳᱭ ᱟᱫᱚ ᱡᱟᱦᱟᱸ ᱛᱤᱥ ᱟᱞᱮ ᱥᱮᱫ ᱵᱤᱱ ᱦᱮᱡ ᱞᱮᱱᱠᱷᱟᱱ ᱧᱮᱞ ᱠᱚᱣᱟ ᱵᱤᱱ ᱥᱮ ᱡᱚᱢᱟᱵᱤᱱ ᱦᱮᱸ ᱥᱮ ᱵᱟᱝ ᱡᱷᱚᱛᱚ ᱡᱟᱭᱜᱟ ᱨᱮᱫᱚ ᱡᱷᱚᱛᱚ ᱡᱤᱱᱤᱥ ᱫᱚ ᱵᱟᱝ ᱠᱚ ᱧᱟᱢᱚᱜ ᱜᱮᱭᱟ ᱥᱮ
ᱢᱟᱱᱮ ᱩᱫ ᱫᱚ ᱦᱩᱭᱩᱜ ᱜᱮᱭᱟ ᱱᱚᱛᱮ ᱦᱚᱸ ᱢᱟᱱᱮ ᱚᱱᱟ ᱡᱟᱦᱟᱸ ᱨᱮ ᱠᱷᱚᱲ ᱠᱚᱠᱚ ᱥᱮᱭᱟ ᱟᱠᱟᱱᱟ ᱚᱸᱰᱮ ᱦᱚᱸ ᱦᱩᱭᱩᱜ ᱜᱮᱭᱟ ᱩᱫ ᱦᱮᱸ ᱦᱮᱸ ᱦᱩᱸ ᱠᱤᱱᱛᱩ ᱚᱱᱟ ᱵᱩᱴᱠᱟᱹ ᱠᱚᱫᱚ ᱵᱟᱝ ᱦᱩᱭᱩᱜ ᱜᱮᱭᱟ᱾
ᱟᱨ ᱛᱟᱦᱚᱞᱮ ᱤᱭᱟᱹ ᱛᱤᱨᱤᱞ ᱛᱟᱨᱚᱯ ᱛᱟᱯᱚᱨᱮ ᱟᱨᱚ ᱚᱱᱠᱟ ᱵᱤᱱ ᱡᱚᱢ ᱠᱟᱜ ᱜᱮᱭᱟ ᱵᱷᱚᱸᱰᱨᱚ ᱠᱚ?
ᱵᱟᱝ ᱵᱟᱝ ᱵᱟᱝ ᱱᱚᱛᱮ ᱫᱚ ᱚᱱᱟ ᱫᱟᱨᱮ ᱠᱚ ᱵᱟᱹᱱᱩᱜ-ᱟ ᱛᱮᱨᱮᱞ ᱫᱟᱨᱮ ᱢᱮᱱᱟᱜᱼᱟ ᱵᱟᱹᱱᱩᱜᱼᱟ ᱟᱨᱠᱤ ᱛᱚᱼᱼ ᱚᱱᱟ ᱞᱟᱹᱜᱤᱫ ᱜᱮ ᱚᱱᱟ ᱠᱚᱦᱚᱸ ᱡᱚᱢ ᱵᱟᱝ ᱦᱩᱭᱩᱜ ᱜᱮᱭᱟ ᱡᱟᱦᱟᱸ ᱠᱚ ᱟᱨᱼᱼ ᱟᱨᱠᱤ ᱧᱟᱢᱚᱜ ᱜᱮᱭᱟ ᱚᱱᱟ ᱠᱚᱜᱮ ᱡᱚᱢ ᱦᱩᱭᱩᱜ ᱜᱮᱭᱟ ᱩᱞ ᱠᱚᱼᱼ ᱠᱳᱫ ᱠᱚ ᱚᱱᱟ ᱠᱚ,
ᱦᱳᱭ ᱟᱫᱚ ᱟᱞᱮ ᱥᱮᱱ ᱫᱚ ᱵᱤᱨ ᱠᱟᱹᱴᱤᱡ ᱫᱚ ᱫᱚᱢᱮ ᱵᱟᱞᱮ ᱵᱤᱨ ᱜᱮ ᱨᱮᱦᱚᱸᱼᱼ ᱠᱟᱹᱴᱤᱡ ᱞᱮ ᱪᱟᱞᱟᱣ ᱞᱮᱱᱠᱟᱱ ᱵᱤᱨ ᱧᱟᱢᱚᱜ ᱟᱫᱚ ᱚᱱᱟ ᱠᱚᱜᱮᱞᱮ ᱡᱚᱢ ᱵᱟᱲᱟ ᱛᱤᱨᱤᱞ, ᱛᱟᱨᱚᱵ, ᱵᱷᱩᱸᱰᱨᱚ, ᱚᱱᱟ ᱠᱚᱫᱚ ᱟᱹᱰᱤ ᱢᱟᱱᱮ ᱟᱹᱰᱤ ᱥᱤᱵᱤᱞᱟ ᱟᱨ ᱚᱱᱟᱢᱟ ᱞᱟᱦᱟᱛᱮ ᱠᱷᱚᱱᱟᱜ ᱚᱠᱚᱭ ᱡᱚᱢ ᱟᱹᱜᱩᱼᱼ ᱟᱹᱰᱤ ᱵᱷᱟᱹᱜᱤ ᱵᱩᱡᱷᱟᱹᱜ ᱜᱮᱭᱟ ᱟᱞᱮ ᱥᱮᱫ ᱩᱞ ᱠᱟᱱᱴᱷᱟᱲ ᱠᱚ ᱤᱭᱟ. ᱠᱩᱛ ᱠᱚ ᱠᱷᱤᱡᱩᱨ ᱠᱚ ᱛᱟᱞᱮ ᱵᱤᱞᱤ ᱠᱚᱫᱚ ᱡᱚᱛᱚ ᱜᱮ ᱧᱟᱢᱚᱜ ᱜᱮᱭᱟ ᱮᱱᱛᱮ ᱨᱮᱦᱚᱸ ᱵᱤᱨ ᱡᱚ ᱵᱮᱞᱮ ᱡᱚᱢ ᱫᱚ ᱠᱟᱹᱴᱤᱡ ᱟᱸᱥ
ᱦᱩᱸ ᱦᱩᱸ ᱦᱩᱸ ᱟᱫᱚ ᱟᱞᱮ ᱥᱮᱱ ᱫᱚ ᱵᱟᱝ ᱧᱮᱧᱟᱢᱚᱜ ᱜᱮᱛᱮ ᱵᱟᱞᱮ ᱡᱚᱢ ᱜᱮᱭᱟ ᱥᱮ ᱢᱟᱱᱮ ᱧᱮ ᱧᱮᱞ ᱠᱟᱛᱮ ᱛᱮᱦᱚᱸ ᱵᱟᱞᱮ ᱵᱩᱡᱷᱟᱹᱣᱟ ᱡᱮ ᱱᱚᱣᱟ ᱫᱚ ᱡᱚᱢᱚᱜ ᱜᱟᱱᱚᱜ-ᱟ ᱥᱮ ᱵᱟᱝ ᱠᱤᱱᱛᱩᱼᱼ ᱟᱯᱮ ᱫᱚ ᱡᱮᱦᱮᱛᱩ ᱯᱮ ᱵᱟᱰᱟᱭᱟ ᱡᱚᱢ ᱜᱮᱭᱟ ᱯᱮ
ᱛᱟᱦᱞᱮ ᱚᱱᱟ ᱠᱟᱱᱴᱷᱟᱲ ᱯᱤᱴᱷᱟᱹ ᱵᱤᱱ ᱡᱚᱢ ᱵᱟᱲᱟ ᱟᱠᱟᱫ ᱜᱮᱭᱟ?
ᱵᱟᱝ ᱠᱟᱱᱴᱷᱟᱲ ᱯᱤᱴᱷᱟᱹ ᱦᱚᱸ ᱵᱟᱞᱮ ᱡᱚᱢ ᱵᱟᱲᱟ ᱟᱠᱟᱫᱟ᱾ ᱟᱫᱚ ᱵᱮᱱᱟᱣ ᱞᱤᱠᱷᱟᱱᱼᱼ ᱦᱮᱸ ᱵᱤᱱᱟᱣ ᱞᱮᱠᱷᱟᱱ ᱜᱮ ᱡᱚᱢ ᱫᱚ ᱡᱚᱢ ᱜᱟᱱᱚᱜᱼᱟ ᱠᱤᱱᱛᱩᱼᱼ ᱵᱟᱠᱚ ᱵᱮᱱᱟᱣᱫᱟ ᱛᱚ ᱡᱚᱢ ᱦᱚᱸ ᱵᱟᱝ ᱦᱩᱭ ᱟᱠᱟᱱᱟ᱾
ᱦᱮᱸ ᱟᱫᱚ ᱚᱱᱟ ᱦᱚᱸ ᱵᱮᱱᱟᱣ ᱦᱚᱸ ᱵᱟᱲᱟᱭ ᱫᱚᱨᱠᱟᱨ᱾ ᱦᱮᱸ ᱥᱮ ᱵᱟᱝ?
ᱦᱩᱢ ᱵᱮᱱᱟᱣ ᱚᱱᱟᱜᱮᱛᱚ ᱵᱮᱱᱟᱣ ᱵᱟᱰᱟᱭ ᱞᱮᱠᱷᱟᱱ ᱫᱚ ᱠᱟᱛᱮᱜ ᱮᱢ ᱡᱚᱢᱟ᱾ ᱥᱮ ᱪᱮᱫ?
ᱦᱳᱭ ᱦᱳᱭ ᱦᱳᱭ ᱴᱷᱤᱠ᱾ ᱟᱫᱚ ᱠᱟᱱᱴᱷᱟᱲ ᱯᱤᱴᱷᱟᱹ ᱦᱚᱸ ᱵᱤᱱ ᱧᱮᱞ ᱞᱮᱠᱷᱟᱡ ᱡᱮᱢᱚᱱ ᱚᱱᱟ ᱛᱟᱞᱮ ᱨᱮᱱᱟᱜ ᱛᱟᱞᱮ ᱜᱷᱟ ᱥᱟᱣ ᱠᱟᱛᱮ ᱡᱮᱢᱚᱱ ᱢᱟᱱᱰᱤ ᱦᱩᱭᱩᱜᱼᱟ ᱥᱮ᱾ ᱟᱫᱚ ᱚᱱᱟ ᱠᱟᱱᱴᱷᱟᱲ ᱦᱚᱸ ᱚᱱᱠᱟ ᱡᱩᱫᱤ ᱵᱤᱱ ᱥᱤᱯᱤᱭᱟ ᱥᱤᱯᱤ ᱠᱟᱛᱮᱫ ᱡᱩᱫᱤ ᱵᱤᱱ ᱤᱭᱟᱹᱭᱟ ᱧᱮᱞ ᱢᱮ᱾ ᱢᱟᱱᱮ ᱚᱱᱠᱟ ᱛᱟᱞᱮ ᱞᱮᱠᱟ ᱢᱟᱹᱰᱤᱜᱼᱟ ᱦᱳᱭ ᱦᱳᱭ ᱟᱫᱚ ᱚᱱᱟ ᱵᱮ ᱟᱴᱟ ᱵᱤᱱ ᱡᱟᱦᱟᱱᱟᱜ ᱟᱛᱮᱫ ᱵᱤᱱ ᱯᱤᱴᱷᱟᱹᱭᱟ ᱚᱱᱠᱟ ᱵᱤᱱ ᱢᱟᱠᱷᱟᱣ ᱞᱮᱠᱷᱟᱡ ᱟᱫᱚ ᱡᱮᱢᱚᱱ ᱵᱤᱱ ᱯᱤᱴᱷᱟᱹᱭᱟ ᱚᱱᱠᱟ ᱜᱮ ᱦᱩᱭᱩᱜᱼᱟ᱾
ᱦᱩᱸᱻ
ᱟᱫᱚ ᱟᱞᱤᱧ ᱫᱚ ᱡᱷᱚᱛᱚ ᱞᱮᱠᱟᱱ ᱯᱤᱴᱷᱟᱹ ᱠᱚᱜᱮᱞᱤᱧ ᱵᱟᱲᱟᱭ ᱜᱮᱭᱟ ᱵᱟᱲᱟᱭ ᱫᱚ ᱟᱫᱚ ᱟᱛᱳ ᱚᱲᱟᱜ ᱨᱮ ᱛᱟᱦᱮᱸ ᱫᱚ ᱡᱷᱚᱛᱚ ᱞᱮᱠᱟᱱ ᱯᱤᱴᱷᱟᱹ ᱠᱚ ᱥᱮ ᱤᱥᱤᱱ ᱵᱟᱥᱟᱝ ᱠᱚ ᱵᱟᱲᱟᱭ ᱫᱚᱨᱠᱟᱨ ᱡᱤᱞ ᱯᱤᱴᱷᱟᱹ ᱠᱚᱫᱚ ᱵᱤᱱ ᱡᱚᱢ
ᱦᱮᱸ ᱦᱮᱸ ᱦᱮᱸ ᱡᱤᱞ ᱯᱤᱴᱷᱟᱹ ᱦᱚᱸ ᱛᱟᱞᱮ ᱯᱤᱴᱷᱟᱹ ᱦᱚᱸ ᱡᱚᱢ ᱦᱩᱭ ᱠᱟᱱᱟ ᱟᱨᱠᱤ᱾ ᱛᱚ ᱚᱱᱟ ᱠᱟᱱᱴᱷᱟᱲ ᱯᱤᱴᱷᱟᱹ ᱫᱚ ᱱᱟᱣᱟ ᱱᱟᱜ ᱟᱸᱡᱚᱢ ᱠᱮᱫᱟ ᱟᱨᱠᱤ᱾
ᱦᱳᱭ ᱦᱮᱸ ᱟᱨ ᱱᱟᱣᱟ ᱜᱮ ᱟᱹᱰᱤ ᱦᱚᱲ ᱫᱚ ᱵᱟᱝ ᱠᱚ ᱵᱟᱲᱟᱭᱟᱠᱚ ᱟᱫᱚ ᱟᱞᱮ ᱥᱮᱱ ᱫᱚ ᱯᱤᱴᱷᱟᱹ ᱯᱤᱴᱷᱟᱹ ᱵᱟᱲᱟ ᱦᱩᱭᱩᱜ ᱛᱮ ᱵᱟᱲᱟᱭ ᱜᱮᱭᱟᱞᱮ᱾ ᱡᱤᱞ ᱯᱤᱴᱷᱟᱹ ᱫᱚ ᱥᱟᱠᱨᱟᱛ ᱠᱚᱨᱮ ᱯᱮ ᱯᱤᱴᱷᱟᱹᱭ ᱜᱮᱭᱟ ᱥᱮ ᱥᱚᱦᱨᱟᱭ ᱨᱮ? ᱪᱮ ᱞᱮᱠᱟ ᱯᱮ ᱯᱤᱴᱷᱟᱹᱭᱟ?
ᱟᱞ ᱟᱞᱮ ᱫᱚ ᱡᱮᱞ ᱯᱤᱴᱷᱟᱹ ᱫᱚ ᱥᱩᱫᱩ ᱥᱟᱠᱨᱟᱛ ᱞᱮ ᱜᱮᱞᱮ ᱢᱟᱱᱮ ᱯᱤᱴᱷᱟᱹᱭ ᱜᱮᱭᱟ ᱛᱚ ᱮᱴᱟᱜ ᱥᱚᱢᱚᱭ ᱨᱮᱫᱚ ᱢᱟᱱᱮ ᱡᱩᱫ ᱡᱚᱫᱤ ᱡᱚᱢ ᱥᱟᱱᱟ ᱢᱮᱭᱟ ᱛᱚᱠᱷᱚᱱ ᱟᱨᱚ ᱟᱨᱠᱤ ᱯᱤᱴᱷᱟᱹ ᱠᱟᱛᱮ ᱡᱚᱢ ᱫᱟᱲᱮᱭᱟᱜᱼᱟ᱾
ᱦᱳᱭ ᱦᱮᱸ ᱦᱮᱸ ᱴᱷᱤᱠ᱾ ᱟᱞᱮ ᱫᱚ ᱥᱟᱠᱨᱟᱛ ᱨᱮᱦᱚᱸᱞᱮ ᱯᱤᱴᱷᱟᱹᱭ ᱜᱮᱭᱟ ᱟᱨ ᱚᱱᱮ ᱨᱩᱸᱰᱟᱹ ᱵᱤᱱ ᱟᱸᱡᱚᱢ ᱠᱟᱜᱼᱟ ᱪᱷᱚ ᱪᱷᱳᱴᱳ ᱢᱚᱠᱚᱨ ᱠᱚ ᱞᱟᱹᱭᱼᱟ ᱤᱭᱟᱹ ᱛᱮᱫᱚ ᱨᱩᱸᱰᱟᱹ ᱦᱚᱨᱮ ᱥᱟᱠᱨᱟᱛ ᱟᱨ ᱥᱚᱨᱦᱟᱭ ᱨᱮ ᱟᱞᱮ ᱫᱚ ᱯᱤᱴᱷᱟᱹᱭ ᱜᱮᱭᱟᱞᱮ ᱥᱚᱨᱦᱟᱭ ᱨᱮᱦᱚᱸᱞᱮ ᱯᱤᱴᱷᱟᱹᱭ ᱜᱮᱭᱟ᱾
ᱦᱩᱸ ᱟ ᱟᱞ ᱟᱞᱮ ᱫᱚ ᱨᱩᱰᱟᱹ ᱟᱨ ᱥᱟᱠᱨᱟᱛ ᱨᱮ ᱞᱮ ᱯᱤᱴᱷᱟᱹᱭ ᱜᱮᱭᱟ ᱛᱚ ᱮᱴᱟᱜ ᱚᱠᱛᱚ ᱫᱚ ᱯᱤᱴᱷᱟᱹ ᱵᱟᱝ ᱦᱩᱭᱩᱜ ᱜᱮᱭᱟ ᱟᱫᱚ ᱡᱚᱢ ᱥᱟᱱᱟ ᱞᱮᱠᱷᱟᱱ ᱫᱚ ᱯᱤᱴᱷᱟᱹ ᱜᱟᱱᱚᱜᱼᱟ᱾ ᱯᱤᱴᱷᱟᱹ ᱞᱮᱠᱷᱟᱱ ᱜᱮ ᱡᱚᱢ ᱜᱟᱱᱚᱜ-ᱟ᱾ ᱥᱮ ᱪᱮᱫ?
ᱦᱳᱭ ᱦᱳᱭ ᱦᱳᱭ ᱟᱫᱚ ᱡᱚᱛᱚ ᱜᱮ ᱡᱚᱢ ᱥᱟᱱᱟ ᱵᱚᱱᱟ ᱟᱫᱚ ᱛᱮᱭᱟᱨ ᱨᱮᱱᱟᱜ ᱴᱟᱭᱤᱢ ᱠᱚ ᱵᱟᱝ ᱛᱟᱦᱮᱱ ᱠᱷᱟᱱ ᱵᱟᱵᱚ ᱛᱮᱭᱟᱨᱟ᱾ ᱟᱨ ᱥᱟᱠᱨᱟᱛ ᱠᱚᱨᱮ ᱢᱟ ᱟᱫᱚ ᱡᱷᱚᱛᱚ ᱠᱟᱹᱢᱤ ᱠᱚᱵᱚ ᱥᱟᱢᱴᱟᱣ ᱠᱟᱜᱼᱟ ᱛᱟᱦᱚᱞᱮ ᱟᱫᱚ ᱩᱱᱫᱚ ᱛᱮᱭᱟᱨ ᱦᱩᱭᱩᱜᱼᱟ ᱚᱱᱟ ᱢᱟ ᱢᱤᱫᱴᱮᱱ ᱱᱤᱭᱚᱢ ᱠᱟᱱᱟ ᱯᱤᱴᱷᱟᱹ ᱞᱟᱴᱷᱟ ᱠᱟᱛᱮᱫ ᱡᱚᱢ ᱟᱸᱵᱚ᱾
ᱦᱩᱸ
ᱟᱫᱚ ᱚᱱᱟ ᱠᱷᱟᱹᱛᱤᱨ ᱟᱫᱚ ᱩᱱᱟᱹᱜ ᱴᱟᱭᱤᱢ ᱫᱚ ᱟᱫᱚᱵᱚ ᱯᱤᱴᱷᱟᱹᱭ ᱜᱮᱭᱟ᱾
ᱟᱯᱮ ᱫᱚ ᱛᱟᱦᱚᱞᱮ ᱥᱚᱨᱦᱟᱭ ᱢᱟᱱᱮ ᱯᱩᱥ ᱢᱟᱜᱽ ᱵᱚᱸᱜᱟ ᱨᱮᱯᱮ ᱥᱚᱨᱦᱟᱭᱚᱜ ᱜᱮᱭᱟ ᱥᱮ ᱥᱚᱨᱦᱟᱭ ᱵᱚᱸᱜᱟ ᱨᱮᱯᱮ ᱥᱚᱨᱦᱟᱭᱚᱫ ᱜᱮᱭᱟ?
ᱟᱞᱮᱫᱚ ᱥᱚᱨᱦᱟᱭ ᱵᱚᱸᱜᱟ ᱨᱮᱜᱮᱞᱮ ᱥᱚᱨᱦᱟᱭᱚᱜ ᱜᱮᱭᱟ ᱯᱩᱥ ᱢᱟᱸᱜᱷᱽ ᱨᱮᱫᱚ ᱵᱟᱝ ᱟᱨᱠᱤ ᱟᱞᱮ ᱫᱚ ᱥᱚᱨᱦᱟᱭ ᱨᱮᱜᱮ ᱥᱚᱨᱦᱟᱭᱚᱜ ᱜᱮᱭᱟᱞᱮ᱾
ᱦᱩᱸ ᱦᱩᱸ ᱟᱞᱮ ᱦᱚᱸ ᱢᱟᱱᱮ ᱥᱚᱨᱦᱟᱭ ᱵᱚᱸᱜᱟ ᱜᱮᱞᱮ ᱥᱚᱨᱦᱟᱭ ᱟᱜ ᱜᱮᱭᱟ᱾